ᱦᱸ ᱪᱮᱫ ᱠᱚᱢ ᱪᱤᱠᱟᱹ ᱵᱟᱲᱟᱭᱮᱫᱟ᱾
ᱪᱮᱫ ᱦᱚᱸ ᱵᱟᱝᱜᱮ ᱫᱩᱲᱩᱵ ᱟᱠᱟᱱᱟᱹᱧ ᱟᱢᱫᱚ ᱪᱮᱫ ᱮᱢ ᱪᱤᱠᱟᱹᱭᱮᱫᱟ
ᱤᱧ ᱦᱚᱸᱚᱸ ᱱᱚᱜᱼᱚᱭ ᱛᱩᱯᱩ ᱵᱟᱲᱟᱛᱮᱫ ᱡᱚᱢ ᱵᱟᱲᱟ ᱠᱟᱛᱮ ᱱᱚᱜᱚᱭ ᱤᱧ ᱦᱚᱧ ᱫᱩᱲᱩᱵ ᱵᱟᱲᱟ ᱟᱠᱟᱱᱟ᱾ ᱟᱫᱚ ᱟᱢᱫᱢ ᱛᱩᱯᱟᱹ ᱵᱟᱲᱟᱭᱮᱱ ᱛᱮᱢ ᱡᱚᱢ ᱵᱟᱲᱟ ᱠᱮᱫᱟ ᱥᱮ ᱵᱟᱝ
ᱦᱮᱸ ᱤᱧᱦᱚᱸ ᱛᱩᱯᱩ ᱠᱚᱫᱚ ᱦᱩ ᱟᱠᱟᱱᱟ᱾ ᱛᱳᱯᱩ ᱠᱚ ᱦᱩᱭ ᱠᱟᱛᱮᱜ ᱡᱚᱢ ᱡᱚᱢ ᱵᱟᱲᱟ ᱠᱟᱛᱮᱜ ᱱᱚᱜ ᱤᱧ ᱫᱩᱲᱩᱵ ᱟᱠᱟᱱᱟ
ᱚᱱᱛᱮ ᱫᱚ ᱱᱤᱛᱚᱜ ᱪᱮᱫ ᱞᱮᱠᱟ ᱟᱵᱚ ᱦᱟᱣᱟ ᱠᱚ
ᱱᱚᱱᱛᱮ ᱢᱟ ᱫᱚᱢᱮ ᱫᱟᱜ ᱮᱫᱟᱭ ᱨᱤᱢᱤᱞ ᱨᱤᱢᱤᱞ ᱜᱮ ᱵᱩᱡᱷᱟᱹᱜ ᱠᱟᱱᱟ᱾ ᱥᱮᱛᱟᱜ ᱠᱷᱚᱱ ᱫᱚᱢᱮ ᱫᱟᱜ ᱟᱠᱟᱫᱟᱭ ᱟᱯᱮ ᱥᱮᱫ ᱫᱚ?
ᱦᱮᱸ ᱟᱞᱮ ᱥᱮᱫ ᱦᱚᱸᱭ ᱫᱟᱜ ᱵᱟᱲᱟ ᱞᱮᱫ ᱛᱟᱦᱮᱸᱫ ᱟᱫᱚ ᱱᱤᱛᱚᱜ ᱫᱚ ᱥᱤᱛᱩᱝ ᱦᱚᱸ ᱵᱟᱝ ᱟᱨ ᱫᱟᱜ ᱦᱚᱸ ᱵᱟᱭ ᱫᱟᱜ ᱮᱫᱟ ᱡᱟᱭᱦᱳᱠ ᱱᱚᱝᱠᱟ ᱰᱩᱸᱰᱨᱩᱜ ᱟᱠᱟᱫᱟᱭ ᱟᱫᱚ ᱚᱲᱟᱜ ᱦᱚᱲ ᱠᱚᱫᱚ ᱪᱮᱫ ᱞᱮᱠᱟ ᱢᱮᱱᱟᱜ ᱠᱚᱣᱟ
ᱦᱮᱸ ᱚᱲᱟᱜ ᱦᱚᱲ ᱠᱚᱦᱚᱸ ᱪᱟᱸᱫᱳ ᱵᱚᱸᱜᱟ ᱫᱟᱭᱟ ᱫᱩᱞᱟᱹᱲ ᱛᱮ ᱱᱟᱯᱟᱭ ᱜᱮ ᱢᱮᱱᱟᱜ ᱟᱠᱟᱜ ᱠᱚᱣᱟ ᱟᱨ ᱟᱯᱮ ᱨᱮᱱ ᱫᱚ
ᱦᱮᱸ ᱟᱞᱮ ᱦᱚᱸ ᱱᱟᱯᱟᱭ ᱜᱮ ᱢᱮᱱᱟᱜ ᱞᱮᱭᱟ ᱚᱲᱟᱜ ᱦᱚᱲ ᱠᱚᱦᱚᱸ ᱟᱹᱰᱤ ᱱᱟᱯᱟᱭ ᱜᱮ ᱢᱮᱱᱟᱜ ᱠᱚᱣᱟ
ᱦᱮᱸ
ᱟᱫᱚ ᱪᱮᱫ ᱠᱚ ᱞᱟᱹᱭᱟ ᱚᱱᱛᱮ ᱫᱚ ᱪᱟᱥ ᱠᱟᱹᱢᱤ ᱠᱚᱫᱚ ᱛᱤᱱᱟᱹᱜ
ᱪᱟᱥ ᱠᱟᱹᱢᱤ ᱫᱚ ᱦᱮᱸ ᱪᱟᱥ ᱠᱟᱹᱢᱤ ᱫᱚ ᱮᱦᱚᱵ ᱟᱠᱟᱱᱟ
ᱦᱮᱸ
ᱢᱮᱭᱟᱝ ᱠᱷᱚᱱᱟᱜ ᱜᱮ ᱦᱟᱸᱜ ᱟᱞᱮᱻ ᱪᱟᱥ ᱨᱮᱻ ᱨᱚᱦᱚᱭᱟᱞᱮ᱾ ᱦᱟᱥᱟ ᱠᱚ ᱱᱚᱜᱼᱚᱭ ᱨᱮᱰᱤ ᱦᱩᱭᱩᱜ ᱠᱟᱱᱟ᱾
ᱟᱫᱚ ᱟᱯᱮ ᱥᱮᱫ ᱫᱚ ᱪᱟᱥ ᱫᱚ ᱢᱟᱱᱮ ᱵᱟᱨ ᱥᱤᱡᱚᱱ ᱠᱚ ᱪᱟᱥ ᱜᱮᱭᱟ ᱥᱮ ᱱᱚᱜᱼᱚᱭ ᱱᱚᱣᱟ ᱟᱥᱟᱲ ᱵᱚᱸᱜᱟ ᱫᱤᱱᱜᱮ ᱪᱮᱫᱟᱜ ᱟᱵᱚ ᱫᱚ ᱢᱟᱱᱮ ᱢᱤ-ᱢᱤᱫ ᱥᱮᱫ ᱫᱚ ᱯᱮ ᱥᱤᱡᱚᱱ ᱠᱚ ᱪᱟᱥ ᱜᱮᱭᱟ ᱟᱫᱚ ᱟᱯᱮ ᱥᱮᱫ ᱫᱚ ᱛᱤᱱᱟᱹᱜ ᱥᱤᱡᱚᱱ ᱠᱚ ᱪᱟᱥ ᱜᱮᱛᱮ
ᱦᱮᱸ ᱟᱞᱮ ᱥᱮᱫ ᱫᱚ ᱪᱟᱥᱟᱠᱚ ᱵᱟᱨ ᱫᱷᱟᱣ ᱠᱚ ᱪᱟᱥ ᱜᱮᱭᱟ ᱠᱚ ᱟᱥᱟᱲ ᱵᱚᱸᱜᱟ ᱠᱚ ᱟᱥᱟᱲ ᱵᱚᱸᱜᱟ ᱞᱮ ᱪᱟᱥ ᱜᱮᱭᱟ᱾ ᱟᱨ ᱥᱤᱛᱩᱝ ᱦᱩᱲᱩ ᱞᱮ ᱪᱟᱥ ᱜᱮᱭᱟ᱾ ᱟᱨ ᱟᱯᱮ ᱥᱮᱫ ᱫᱚ?
ᱟᱞᱮ ᱥᱮᱫ ᱦᱚᱸ ᱱᱚᱜᱼᱚᱭ ᱥᱤᱛᱩᱝ ᱤᱭᱟᱹ ᱨᱮᱦᱚᱸᱞᱮ ᱪᱟᱥ ᱞᱮᱜᱼᱟ ᱟᱨ ᱱᱚᱜᱼᱚᱭ ᱱᱤᱛᱚᱜ ᱟᱥᱟᱲ ᱵᱚᱸᱜᱟ ᱫᱤᱱ ᱦᱚᱸ ᱥᱮᱴᱮᱨᱮᱱᱟ ᱟᱨ ᱫᱟᱜ ᱠᱚᱦᱚᱸ ᱛᱚ ᱩᱱᱫᱤᱱ ᱢᱟ ᱵᱟᱭ ᱫᱟᱜ ᱵᱟᱲᱟ ᱞᱮᱫ ᱛᱟᱦᱮᱸᱜ ᱟᱫᱚ ᱱᱚᱜᱼᱚᱭ ᱱᱤᱭᱟᱹ ᱜᱚᱴᱟᱝ ᱫᱤᱱᱮ ᱫᱟᱜ ᱠᱮᱫᱟᱭ ᱛᱚᱞᱟ ᱠᱚ ᱜᱤᱰᱤ ᱵᱟᱲᱟ ᱦᱩᱭ ᱟᱠᱟᱱᱟ ᱟᱫᱚ ᱚᱱᱟ ᱦᱟᱨᱟ ᱞᱮᱱ ᱠᱷᱟᱡ ᱜᱮ ᱦᱟᱸᱜ ᱨᱚᱦᱚᱭ ᱦᱩᱭᱩᱜᱼᱟ ᱟᱨ ᱫᱚᱥ ᱫᱤᱱ ᱠᱷᱟᱡ ᱜᱮ ᱟᱨ ᱟᱯᱮ ᱫᱚ ᱨᱚᱦᱚᱭ ᱠᱚᱫᱚ
ᱦᱮᱸ ᱨᱚᱦᱚᱭ ᱠᱚᱫᱚ ᱟᱞᱮ ᱫᱚ ᱜᱟᱯᱟ ᱢᱮᱭᱟᱝ ᱠᱷᱚᱱ ᱜᱮᱞᱮ ᱮᱦᱚᱵᱟ᱾ ᱦᱟᱸᱜ ᱛᱚᱞᱟ ᱠᱚᱫᱚ ᱦᱟᱨᱟ ᱠᱟᱱᱟ᱾
ᱟᱯᱮ ᱥᱮᱫ ᱱᱤᱛᱚᱜ ᱡᱟᱦᱟᱸᱱᱟᱜ ᱯᱩᱡᱟᱹ ᱠᱚ ᱵᱟᱝ ᱦᱩᱭ ᱵᱟᱲᱟᱜ ᱠᱟᱱᱟ
ᱯᱩᱡᱟᱹ ᱫᱚ ᱛᱮᱦᱮᱧ ᱜᱟᱯᱟ ᱫᱚ ᱵᱟᱝ ᱦᱩᱭᱮᱱᱟ ᱵᱟᱝ ᱦᱳᱭᱳᱜ ᱠᱟᱱᱟ ᱚᱱᱮ ᱛᱤᱨᱤᱥᱮ ᱡᱩᱱ ᱜᱮ ᱦᱩᱭᱮᱱᱟ ᱚᱱᱟ ᱯᱟᱨᱚᱢ ᱠᱟᱛᱮ ᱟᱫᱚ ᱮᱠᱷᱚᱱ ᱫᱚ ᱵᱟᱝ ᱦᱩᱭᱩᱜ ᱠᱟᱱᱟ
ᱟᱫᱚ ᱛᱤᱨᱤᱥᱮ ᱡᱩᱱ ᱫᱚ ᱦᱩᱞ ᱢᱟᱦᱟ ᱫᱚ ᱪᱤᱠᱟᱯᱮ ᱢᱟᱱᱟᱣ ᱠᱮᱫᱟ ᱚᱱᱛᱮ
ᱦᱮᱸ ᱟᱞᱮ ᱥᱮᱫ ᱫᱚ ᱵᱷᱟᱜᱤ ᱜᱮᱞᱮ ᱢᱟᱱᱟᱣ ᱠᱮᱫᱟ᱾ ᱯᱮᱭᱟ ᱟᱛᱩ ᱢᱤᱞᱟᱹᱣ ᱠᱟᱛᱮᱜ ᱨᱮ ᱠᱟᱹᱢᱤ ᱦᱚᱨᱟ ᱠᱚ ᱮᱦᱚᱵ ᱠᱮᱫᱟ ᱞᱮ᱾ ᱵᱚᱸᱜᱟ ᱵᱩᱨᱩ ᱠᱚ ᱦᱩᱭᱮᱱᱟ ᱚᱱᱟ ᱯᱚᱨᱮ ᱦᱮᱸ
ᱚᱱᱟ ᱢᱟᱱᱟ ᱫᱚ ᱟᱹᱰᱤ ᱞᱟᱹᱠᱛᱤ ᱜᱮ ᱠᱟᱱᱟ
ᱦᱮᱸ ᱦᱮᱸ ᱦᱮᱸ, ᱟᱹᱰᱤ ᱵᱷᱟᱜᱤ ᱜᱮᱞᱮ ᱢᱟᱱᱟᱣ ᱠᱮᱫᱟ ᱡᱟᱠ ᱡᱮᱢᱚᱱ ᱜᱮ ᱦᱩᱭ ᱟᱠᱟᱱᱟ᱾
ᱚᱸᱻ ᱪᱮᱫᱟᱜ ᱥᱮ ᱚᱱᱟ ᱫᱚ ᱦᱩᱞ ᱢᱟᱦᱟ ᱠᱟᱱᱟ᱾ ᱠᱟᱨᱚᱱ ᱟᱵᱚᱨᱮᱱ ᱡᱟᱦᱟᱸᱭ ᱦᱩᱞᱜᱟᱹᱨᱤᱭᱟᱹ ᱠᱚᱠᱚ ᱛᱟᱦᱮᱸ ᱠᱟᱱᱟ ᱥᱤᱫᱩ ᱠᱟᱹᱱᱦᱩ ᱩᱱᱠᱩ ᱠᱚ ᱞᱟᱹᱲᱦᱟᱹᱭ ᱞᱮᱫ-ᱟ ᱟᱵᱚᱣᱟᱜ ᱯᱷᱩᱨᱜᱟᱹᱞ ᱞᱟᱹᱜᱤᱫ᱾ ᱛᱚ ᱩᱱᱠᱩ ᱫᱤᱥᱟᱹᱟᱛᱮ ᱡᱚᱫᱤ ᱚᱱᱟ ᱢᱟᱦᱟ ᱵᱟᱢ ᱢᱟᱱᱟᱣᱟ
ᱦᱮᱸ ᱦᱮᱸ ᱵᱟᱝ ᱦᱮᱸ ᱚᱱᱟ ᱫᱚ ᱢᱟᱱᱟ ᱜᱮ ᱩᱪᱤᱛ ᱠᱟᱱᱟ
ᱟᱫᱚ ᱱᱤᱛᱚᱜ ᱢᱟ ᱤᱭᱟᱹ ᱱᱤᱛᱚᱜ ᱥᱤᱡᱚᱱ ᱢᱟ ᱪᱮᱛᱟ ᱯᱟᱦᱟᱲ ᱯᱩᱡᱟᱹ ᱠᱚ ᱦᱩᱭᱩᱜ ᱜᱮ ᱜᱮᱭᱟ ᱵᱩᱨᱩ ᱢᱟᱱᱮ ᱡᱟᱦᱟᱸ ᱫᱚ ᱠᱚ ᱞᱮᱫᱼᱟ ᱵᱩᱨᱩ ᱵᱚᱸᱜᱟ ᱠᱚ ᱟᱫᱚ ᱚᱱᱛᱮ ᱫᱚ ᱦᱩᱭ ᱵᱟᱲᱟᱜ ᱜᱮᱭᱟ ᱥᱮ ᱵᱟᱝᱟ ᱵᱩᱨᱩ ᱵᱚᱸᱜᱟ ᱠᱚᱫᱚ
ᱦᱮᱸ ᱟᱞᱮ ᱥᱩᱨ ᱟᱞᱮ ᱠᱷᱚᱱ ᱫᱚ ᱠᱟᱹᱴᱤᱡ ᱥᱟᱺᱜᱤᱧ ᱜᱮᱭᱟ ᱦᱩᱭ ᱫᱚ ᱦᱳᱭᱳᱜᱼᱟ ᱟᱨ ᱟᱞᱮ ᱟᱞᱮ ᱟᱹᱛᱩ ᱠᱚᱨᱮᱱ ᱦᱚᱸᱠᱚ ᱪᱟᱞᱟᱜ ᱜᱮᱭᱟ ᱟᱞᱮ ᱦᱚᱸᱞᱮ ᱪᱟᱞᱟᱣ ᱞᱮᱱ ᱛᱟᱦᱮᱸᱼᱟ ᱞᱟᱦᱟ ᱱᱤᱭᱟᱹ ᱵᱟᱨ ᱫᱚ ᱵᱟᱞᱮ ᱪᱟᱞᱟᱣ ᱟᱠᱟᱱᱟ ᱞᱟᱦᱟ ᱵᱟᱨᱞᱮ ᱪᱟᱞᱟᱣ ᱞᱮᱱᱟ ᱛᱚ ᱱᱤᱭᱟᱹ ᱵᱟᱨ ᱫᱚ ᱫᱚᱢᱮ ᱫᱟᱜ ᱠᱮᱫᱟᱭ ᱛᱚ ᱚᱱᱟ ᱠᱷᱟᱹᱛᱤᱨ ᱵᱟᱝᱞᱮ ᱪᱟᱞᱟᱣ ᱫᱟᱲᱮ ᱟᱠᱟᱫᱟ᱾
ᱚ ᱵᱩᱨᱩ ᱵᱚᱸᱜᱟ ᱠᱚᱫᱚ ᱟᱭᱢᱟ ᱟᱛᱩ ᱥᱮᱫ ᱠᱷᱚᱱᱟᱜ ᱜᱮᱠᱚ ᱥᱮᱱᱚᱜ ᱜᱮᱭᱟ ᱥᱮ ᱪᱮᱫ ᱟᱨ ᱟᱹᱰᱤ ᱵᱷᱟᱜᱤ ᱜᱮ ᱦᱩᱭᱩᱜ ᱜᱮᱭᱟ ᱠᱤ,
ᱦᱮᱸ ᱦᱮᱸ ᱚᱸᱰᱮ ᱫᱚ ᱟᱹᱰᱤ ᱢᱟᱱᱮ ᱫᱚᱢᱮ ᱦᱚᱲ ᱠᱚ ᱪᱟᱞᱟᱜ ᱜᱮᱭᱟ ᱠᱚ ᱟᱨ ᱵᱩᱨᱩᱢ ᱫᱮᱡᱚᱜ-ᱟ ᱫᱚᱢᱮ ᱩᱥᱩᱞ ᱜᱮᱭᱟ ᱚᱸᱰᱮ ᱦᱚᱲ ᱫᱚᱢᱮ ᱠᱚ ᱜᱟᱫᱮᱞ ᱜᱟᱫᱮᱞ ᱠᱚ ᱡᱟᱣᱨᱟ ᱠᱚᱜ-ᱟ ᱚᱸᱰᱮ ᱪᱮᱫ ᱜᱮᱢ ᱠᱷᱚᱡᱟ ᱚᱱᱟᱜᱨᱢ ᱧᱟᱢᱟ ᱡᱚᱛᱚ ᱠᱤᱪᱷᱩ ᱢᱟᱱ ᱥᱟᱱᱛᱟᱲ ᱚᱱᱟ ᱥᱟᱱᱛᱟᱲ ᱠᱚ ᱱᱤᱭᱮᱛᱮ ᱡᱚᱛᱚ ᱪᱮᱫ ᱜᱮᱢ ᱠᱷᱚᱡᱟ ᱚᱱᱟᱜᱮᱢ ᱧᱟᱢᱟ ᱟᱹᱰᱤ ᱠᱤᱪᱷᱩ ᱠᱚ ᱦᱟᱴ ᱠᱟᱜ ᱜᱮᱭᱟ ᱠᱚ
ᱦᱮᱸ ᱟᱨ ᱟᱵᱚ ᱥᱟᱱᱛᱟᱲ ᱥᱟᱶᱛᱟ ᱨᱮᱢᱟ ᱜᱮᱞᱵᱟᱨ ᱜᱚᱴᱟᱝ ᱪᱟᱸᱫᱩ ᱨᱮ ᱜᱮᱞᱵᱟᱨ ᱜᱚᱴᱟᱝ ᱯᱚᱨᱚᱵᱽ ᱢᱮᱱᱟᱜ ᱛᱟᱵᱚᱱᱟ ᱛᱚ ᱱᱚᱜ-ᱚᱭ ᱦᱟᱸᱜ ᱵᱟᱨ ᱪᱟᱸᱫᱚ ᱛᱟᱭᱱᱚᱢ ᱜᱮ ᱦᱟᱸᱜ ᱥᱚᱦᱚᱨᱟᱭ ᱥᱮᱨᱮᱧ ᱥᱮ ᱥᱚᱦᱚᱨᱟᱭ ᱯᱚᱨᱚᱵ ᱥᱮᱴᱮᱨᱚᱜ-ᱟ ᱛᱚ ᱚᱱᱟ ᱥᱚᱦᱚᱨᱟᱭ ᱯᱚᱨᱚᱵ ᱨᱮ ᱚᱠᱟ ᱞᱮᱠᱟ ᱯᱮ ᱢᱟᱱᱟᱣ ᱜᱮᱭᱟ? ᱜᱮᱭᱟ ᱚᱠᱟᱮᱠᱟ ᱵᱟᱝ ᱚᱠᱟ ᱫᱤᱱ ᱨᱮ ᱚᱱᱟ ᱠᱚ ᱤᱫᱤ ᱠᱟᱛᱮᱫ ᱱᱟᱥᱮ ᱠᱟᱹᱡ ᱮᱢ ᱞᱟᱹᱭ ᱞᱮᱠᱷᱟᱡ ᱠᱟᱹᱡ ᱵᱷᱟᱜᱮ ᱠᱚᱜᱼᱟ ᱚᱱᱟᱜᱮ
ᱦᱮᱸ ᱥᱚᱦᱚᱨᱟᱭ ᱵᱚᱸᱜᱟ ᱜᱮ ᱥᱚᱦᱚᱨᱟᱭ ᱮ ᱯᱚᱨᱚᱵᱽ ᱫᱚᱞᱮ ᱢᱟᱱᱟᱣ ᱜᱮᱭᱟ ᱟᱨ ᱚᱱᱟ ᱫᱚ
ᱟᱫᱚ ᱠᱩᱱᱟᱹᱢᱤ ᱨᱮᱯᱮ ᱢᱟᱱᱟᱣ ᱜᱮᱭᱟ ᱥᱮ ᱟᱢᱵᱟ ᱵᱚᱥᱥᱟ ᱨᱮ?
ᱦᱮᱸ ᱟᱢᱵᱟᱵᱟᱹᱥᱟᱹ ᱨᱮᱦᱚᱸᱞᱮ ᱢᱟᱱᱟᱣ ᱜᱮᱭᱟ ᱟᱨ ᱠᱩᱱᱟᱹᱢᱤ ᱨᱮᱦᱚᱸᱞᱮ ᱢᱟᱱᱟᱣ ᱜᱮᱭᱟ ᱟᱫᱚ ᱵᱮᱥᱤᱨ ᱵᱷᱟᱜᱽ ᱜᱮ ᱚᱵᱚᱥᱤᱨᱤᱧ
ᱟᱫᱚ ᱛᱤᱱᱟᱹᱜ ᱫᱤᱱ ᱠᱚ ᱢᱟᱱᱟᱣ ᱜᱮᱛᱟ ᱯᱮ ᱥᱮ ᱥᱮᱭᱳ ᱫᱚ ᱥᱚᱦᱚᱨᱟᱭ
ᱟᱞᱮᱥᱮᱫ ᱫᱚ ᱯᱮᱫᱤᱱ ᱠᱚ ᱢᱟᱱᱟ ᱜᱮᱭᱟ ᱠᱚ,
ᱟ
ᱩᱱᱟᱹᱜ ᱡᱟᱸᱠ ᱡᱮᱢᱚᱱ ᱫᱚ ᱚᱱᱟ ᱫᱚ ᱩᱱᱟᱹᱜ ᱫᱚ ᱵᱟᱝ ᱦᱩᱭᱩᱜ-ᱟ ᱥᱩᱫᱩ ᱟᱸᱜ ᱩᱢ ᱤᱭᱟᱹ ᱜᱮ ᱦᱩᱭᱩᱜ-ᱟ ᱪᱮᱫ ᱠᱚ ᱞᱟᱹᱭᱟ ᱠᱷᱩᱱᱴᱟᱹᱣ ᱠᱚ ᱛᱚᱞ ᱠᱚᱣᱟ, ᱚᱱᱟᱜᱮ ᱠᱷᱩᱱᱴᱟᱹᱣ ᱠᱚᱣᱟ ᱠᱚ ᱚᱱᱟᱜᱮ ᱮᱱᱮᱡ ᱥᱮᱨᱮᱧ ᱵᱟᱨ ᱮᱠ ᱟᱠᱷᱲᱟ ᱠᱤᱢᱵᱟ ᱯᱮ ᱟᱠᱷᱲᱟ ᱦᱩᱭᱩᱜ-ᱟ ᱟᱫᱚ ᱵᱟᱝ ᱟᱨ ᱟᱯᱮ ᱥᱮᱫ ᱫᱚ?
ᱦᱮᱸ ᱟᱞᱮᱥᱮᱫ ᱫᱚ ᱢᱚᱬᱮ ᱫᱤᱱ ᱠᱚ ᱢᱟᱱᱟᱣ ᱜᱮᱭᱟ ᱞᱟᱹᱭᱟᱠᱚ ᱟᱵᱚᱣᱟᱜ ᱤᱭᱟᱹ ᱨᱮᱢᱟ ᱢᱮᱱᱟᱜ-ᱟ ᱡᱮ- ᱮ ᱦᱟᱯᱲᱟᱢ ᱠᱚᱠᱚ ᱞᱟᱹᱭ ᱟᱠᱟᱫᱟ ᱡᱮ ᱟᱨ ᱥᱚᱦᱚᱨᱟᱭ ᱫᱚ ᱦᱟᱛᱤ ᱞᱮᱠᱟᱱ ᱥᱚᱦᱚᱨᱟᱭ ᱠᱟᱱᱟ ᱯᱚᱨᱚᱵᱽ ᱠᱟᱱᱟ ᱡᱟᱦᱟᱸ ᱨᱮᱫᱚ ᱢᱚᱬᱮ ᱥᱤᱧ ᱢᱚᱬᱮ ᱧᱤᱫᱟᱹ ᱠᱚ ᱵᱚᱸᱜᱟᱭᱟ ᱠᱤᱱᱛᱩ ᱢᱟᱱᱟᱣᱟ ᱠᱚ ᱟᱞᱮ ᱱᱮᱛᱟᱨ ᱢᱟ ᱚᱱᱠᱟ ᱵᱟᱝ ᱧᱮᱞᱚᱜ ᱠᱟᱱᱟ ᱢᱟᱱᱮ ᱠᱤᱪᱷᱩ ᱢᱤᱢᱤᱫᱴᱟᱝ ᱡᱟᱭᱜᱟ ᱨᱮᱫᱚ ᱚᱱᱠᱟ ᱠᱚ ᱢᱟᱱᱟᱣ ᱮᱫᱟ ᱟᱨ ᱢᱤ ᱢᱤᱫ ᱞᱟᱸᱡᱟ ᱦᱚᱲ ᱫᱚ ᱵᱟᱠᱚ ᱢᱟᱱᱟᱣᱮᱫᱟ ᱢᱮᱱᱠᱷᱟᱱ ᱟᱞᱮ ᱥᱮᱫ ᱫᱚ ᱢᱟᱱᱟᱣ ᱫᱚᱠᱚ ᱢᱟᱱᱟᱣ ᱜᱮᱭᱟ ᱟᱫᱚ ᱚᱱᱮ ᱩᱱᱟᱹᱜᱴᱟᱜ ᱫᱚ ᱵᱟᱝ ᱠᱟᱨᱚᱱ ᱱᱤᱛᱩᱜ ᱰᱟᱝᱨᱤ ᱠᱚᱦᱚᱸ ᱵᱟᱹᱱᱩᱜ ᱠᱚᱣᱟ᱾
ᱦᱮᱸ ᱟᱞᱮᱥᱮᱫ ᱦᱚᱸ ᱚᱱᱠᱟ ᱜᱮ ᱩᱱᱟᱹᱜ ᱴᱟᱜ ᱫᱚ ᱵᱟᱝᱠᱚ ᱢᱟᱱᱟᱣ ᱫᱟ ᱡᱟᱦᱟᱸᱞᱮᱠᱟ ᱟ ᱞᱟᱦᱟ ᱛᱮᱫᱚ ᱫᱚᱢᱮ ᱵᱮᱥᱤ ᱵᱮᱥᱤ ᱠᱚ ᱢᱟᱱᱟᱣᱮᱫ ᱛᱟᱦᱮᱸᱜ ᱟᱠᱚ ᱢᱚᱬᱮ ᱥᱤᱧ ᱢᱚᱬᱮ ᱧᱤᱫᱟᱹ ᱱᱮᱛᱟᱨ ᱫᱚ ᱚᱱᱠᱟ ᱫᱚ ᱵᱟᱝ ᱯᱮᱫᱤᱱ ᱠᱷᱟᱱ ᱜᱮᱠᱚ ᱢᱩᱪᱟᱹᱫ ᱜᱤᱰᱤ ᱠᱟᱜ ᱠᱟᱱᱟ ᱠᱚ
ᱟᱫᱚ ᱟᱨ ᱢᱤᱫᱴᱮᱱ ᱠᱩᱠᱞᱤ ᱛᱟᱦᱮᱸᱡ ᱠᱟᱱ ᱛᱤᱧᱟᱹ ᱡᱮ ᱱᱚᱜ-ᱚᱭ ᱛᱚ ᱟᱵᱚᱣᱟᱜ ᱢᱟ ᱟ ᱦᱟᱺᱰᱤ ᱦᱟᱺᱰᱤ ᱵᱟᱝᱠᱷᱟᱱ ᱟᱵᱚᱣᱟᱜ ᱵᱚᱸᱜᱟ ᱵᱩᱨᱩ ᱵᱟᱝ ᱦᱩᱭᱩᱜ-ᱟ ᱟ ᱦᱟᱺᱰᱤ ᱫᱚ ᱮᱠᱟᱞᱜᱮ ᱞᱟᱹᱠᱛᱤ ᱜᱮ ᱠᱟᱱᱟ, ᱢᱮᱱᱠᱷᱟᱱ ᱡᱮ ᱱᱤᱛᱚᱜ ᱱᱟᱦᱟᱜ ᱡᱩᱜ ᱨᱮ ᱧᱮᱞᱚᱜ ᱠᱟᱱᱟ ᱡᱮ ᱦᱟᱺᱰᱤ ᱫᱟᱵᱩ ᱫᱩ ᱥᱩᱫᱩ ᱵᱚᱸᱜᱟ ᱵᱩᱨᱩ ᱥᱩᱢᱩᱝ ᱨᱮᱫᱚ ᱵᱟᱵᱚᱱ ᱞᱟᱜᱟᱭᱮᱫᱟ ᱚᱱᱟ ᱫᱚ ᱟ ᱟᱵᱚ ᱚᱱᱟ ᱦᱟᱺᱰᱤ ᱧᱩ ᱠᱟᱛᱮ ᱫᱚᱢᱮ ᱟᱹᱰᱤᱜᱟᱱ ᱵᱚᱱ ᱧᱩᱭᱮᱫᱟ ᱟᱨ ᱧᱩ ᱵᱩᱞ ᱟᱛᱮᱜ ᱵᱚᱱ ᱠᱷᱟᱹᱯᱟᱹᱨᱤᱜ ᱠᱟᱱᱟ ᱱᱚᱣᱟ ᱠᱤ ᱵᱷᱟᱜᱤ ᱦᱩᱭᱩᱜ ᱠᱟᱱᱟ ᱚᱱᱟ ᱤᱫᱤᱟᱛᱮ ᱪᱮᱫ ᱟᱢᱟᱜ ᱞᱟᱹᱭᱫᱚ
ᱦᱮᱸ ᱱᱚᱣᱟ ᱫᱚ ᱵᱷᱟᱜᱮ ᱫᱚ ᱵᱟᱝ ᱡᱮ ᱯᱟᱛᱟ ᱠᱚ ᱦᱩᱭᱩᱜ ᱠᱟᱱᱟ ᱯᱚᱨᱚᱵᱽ ᱠᱚ ᱦᱩᱭᱩᱜ ᱠᱟᱱᱟ ᱚᱱᱟ ᱠᱚᱨᱮᱜ ᱟᱵᱚ ᱦᱟᱺᱰᱤ ᱵᱚ ᱟᱹᱷᱨᱤᱧ ᱮᱟ ᱚᱱᱟ ᱠᱚᱫᱚ ᱵᱟᱝ ᱵᱮᱥᱚᱜ ᱠᱟᱱᱟ ᱚᱱᱟ ᱫᱚ ᱵᱚᱸᱜᱟ ᱵᱩᱨᱩ ᱞᱟᱹᱜᱤᱫ ᱜᱮ ᱵᱩᱜᱤᱭᱟ ᱦ
ᱚᱱᱟ ᱫᱚ ᱮᱠᱟᱞ ᱜᱮ ᱥᱟᱹᱨᱤ ᱠᱟᱛᱷᱟ ᱛᱚᱵᱮ ᱱᱤᱛᱚᱜ ᱟᱵᱚᱣᱟᱜ ᱥᱟᱶᱛᱟ ᱟᱨᱚ ᱞᱟᱦᱟ ᱤᱫᱤᱜᱼᱟ
ᱦᱮᱸ ᱟᱨ ᱵᱟᱝ ᱟᱨ ᱡᱩᱫᱤ ᱧᱩ ᱠᱟᱛᱮ ᱠᱟᱹᱭᱡᱟᱹᱜ ᱟᱠᱚ ᱠᱷᱟᱹᱯᱟᱹᱨᱤᱜ ᱟᱠᱚ ᱥᱮ ᱚᱱᱟ ᱠᱷᱟᱹᱛᱤᱨ ᱵᱟᱝ ᱟᱠᱷᱨᱤᱧ ᱵᱟᱝ ᱧᱩ ᱜᱮ ᱵᱮᱴᱟᱨᱟ
ᱦᱮᱸ ᱟᱨ ᱡᱮ ᱱᱚᱜᱼᱚᱭ ᱚᱱᱮ ᱦᱟᱺᱰᱤ ᱠᱚ ᱧᱩ ᱵᱩᱞᱟ ᱟᱛᱮ ᱱᱚᱜᱼᱚᱭ ᱱᱤᱛᱚᱜ ᱢᱟ ᱟᱵᱚᱣᱟᱜ ᱢᱟ ᱵᱟᱦᱟ ᱥᱚᱦᱚᱨᱟᱭ ᱢᱟᱱᱮ ᱞᱟᱸᱜᱽᱬᱮ ᱮᱱᱮᱡ ᱠᱚ ᱦᱟᱱᱟ ᱱᱚᱣᱟ ᱮᱢᱟᱱ ᱮᱢᱟᱱ ᱮᱱᱮᱡ ᱠᱚ ᱢᱮᱱᱟᱜᱼᱟ ᱢᱮᱱᱠᱷᱟᱱ ᱱᱚᱜᱚᱭ ᱱᱤᱛᱚᱜ ᱱᱟᱦᱟᱜ ᱡᱩᱜᱽ ᱨᱮ ᱪᱟᱹᱞᱩ ᱟᱠᱟᱱᱟ ᱢᱟᱱᱮ ᱰᱤᱡᱮ ᱟᱝᱜᱬᱮ ᱡᱟᱦᱟᱸ ᱫᱚ ᱵᱚᱠᱥ ᱠᱚ ᱵᱟᱡᱟᱣ ᱟᱛ ᱠᱚ ᱮᱱᱮᱡ ᱠᱟᱱᱟ ᱚᱱᱟᱛᱮ ᱟᱵᱚᱣᱟᱜ ᱥᱟᱶᱛᱟ ᱪᱮᱛᱟᱱ ᱪᱮᱫ ᱞᱮᱠᱟᱱ ᱯᱨᱚᱵᱷᱟᱵᱽ? ᱯᱟᱲ ᱧᱩᱨᱩᱜ ᱠᱟᱱ ᱞᱮᱠᱟᱢ ᱵᱷᱟᱵᱟᱭᱮᱫᱟ ᱟᱢᱟᱜ ᱵᱷᱟᱵ ᱛᱮᱞᱮ ᱢᱮ ᱡᱮ ᱚᱱᱟ ᱛᱤᱱᱟᱹᱜᱴᱟ ᱟᱵᱚᱣᱟᱜ ᱥᱟᱶᱛᱟ ᱨᱮ ᱵᱚᱞᱚ ᱠᱟᱱᱟ ᱮᱴᱟᱜ ᱡᱟᱦᱟᱸᱭ ᱮᱴᱟᱜ ᱯᱟᱹᱨᱤᱥ ᱨᱮᱱ ᱦᱚᱲ ᱠᱚᱣᱟᱜ ᱢᱟᱱᱮ ᱢᱟᱱᱮ ᱰᱤᱡᱮ ᱞᱟᱝ ᱰᱤᱡᱮ ᱠᱚ ᱤᱫᱤᱭᱟᱛᱮᱫ ᱡᱮ ᱟᱵᱚ ᱵᱚᱱ ᱮᱱᱮᱡ ᱥᱮᱨᱮᱧ ᱠᱟᱱᱟ
ᱦᱮᱸ ᱱᱮᱛᱟᱨ ᱢᱟ ᱵᱮᱥᱤᱤᱠᱟᱭᱛᱮ ᱢᱟᱜ ᱢᱚᱬᱮ ᱠᱚᱦᱚᱸ ᱦᱩᱭᱩᱜ ᱠᱟᱱᱟ ᱢᱟᱜᱢᱚᱬᱮ ᱦᱩᱭ ᱠᱟᱛᱮᱫ ᱵᱚᱸᱜᱟ ᱵᱩᱨᱩ ᱠᱚ ᱦᱩᱭᱩᱜ ᱠᱟᱱᱟ ᱚᱱᱟ ᱯᱚᱨᱮ ᱢᱟᱹᱭᱤᱠ ᱛᱮ ᱢᱟᱹᱭᱤᱠ ᱠᱚᱠᱚ ᱟᱹᱜᱩᱭᱮᱫᱟ ᱚᱱᱟ ᱠᱚᱛᱮ ᱠᱚ ᱮᱱᱮᱡ ᱠᱟᱱᱟ ᱮᱱᱮᱡ ᱠᱟᱱᱟ ᱠᱚ ᱢᱮᱱᱠᱷᱟᱱ ᱚᱱᱟ ᱠᱚᱫᱚ ᱵᱟᱝ ᱵᱷᱟᱹᱜᱤᱭᱟ᱾ ᱡᱮ ᱥᱟᱶᱛᱟ ᱜᱮ ᱤᱭᱟᱹ ᱪᱟᱵᱟᱜ ᱠᱟᱱᱟ ᱢᱟᱞᱚᱴ ᱪᱟᱵᱟᱜ ᱠᱟᱱᱟ
ᱦᱮᱸ ᱛᱟᱦᱚᱞᱮ ᱛᱩᱢᱫᱟᱜ ᱴᱟᱢᱟᱠ ᱮᱱᱮᱡ ᱜᱮ ᱞᱟᱹᱠᱛᱤ ᱠᱟᱱᱟ ᱚᱱᱟᱛᱮᱜᱮ
ᱛᱩᱢᱫᱟᱜ ᱴᱟᱢᱟᱠ ᱮᱱᱮᱡ ᱜᱮ ᱞᱟᱹᱠᱛᱤ ᱠᱟᱱᱟ ᱚᱱᱟ ᱠᱚᱫᱚ ᱵᱟᱝ ᱵᱩᱮᱥᱚᱜ ᱠᱟᱱᱟ᱾
ᱦᱮᱸ
ᱟᱫᱚ ᱟᱯᱮ ᱥᱮᱫ ᱫᱚ ᱱᱚᱝᱠᱟ ᱵᱟᱯᱞᱟ ᱫᱚ ᱦᱩᱭᱩᱜ ᱫᱚ ᱚᱱᱟ ᱫᱚ ᱧᱤᱫᱟᱹ ᱵᱮᱞᱟ ᱦᱩᱭᱩᱜ ᱜᱮᱭᱟ ᱥᱮ ᱮ ᱢᱟᱱᱮ ᱡᱚᱠᱷᱚᱱ ᱥᱮᱛᱟᱜ ᱵᱮᱲᱟ ᱵᱮᱲᱟᱭ ᱨᱟᱠᱟᱵᱟᱭ ᱯᱤᱨᱤᱞ ᱯᱤᱨᱤᱞ ᱩᱱ ᱥᱚᱢᱚᱭ ᱦᱩᱭᱩᱜ ᱜᱮᱭᱟ
ᱦᱮᱸ ᱮᱸ ᱥᱟᱨ ᱥᱟᱹᱜᱩᱱ ᱵᱟᱯᱞᱟ ᱥᱟᱨ ᱥᱟᱹᱜᱩᱱ ᱵᱟᱯᱞᱟ ᱫᱚ ᱟ ᱡᱩᱫᱤ ᱢᱤᱫᱴᱮᱱ ᱢᱤᱫ ᱴᱮᱱ ᱠᱩᱲᱤ ᱜᱤᱫᱽᱨᱟᱹ ᱠᱚ ᱤᱫᱤᱭᱮ ᱠᱟᱱᱟ ᱥᱮ ᱡᱟᱶᱟᱭᱮᱭᱟ ᱠᱚ ᱛᱚᱠᱷᱚᱱ ᱫᱚ ᱥᱤᱧ ᱵᱮᱲᱟ ᱜᱮ ᱦᱩᱭᱩᱜᱼᱟ ᱵᱟᱨᱚᱴᱟ ᱟᱨ ᱡᱟᱦᱟᱸ ᱠᱚᱸᱰᱮᱞ ᱧᱟᱯᱟᱢ ᱠᱟᱛᱮᱜ ᱡᱟᱦᱟᱸ ᱵᱟᱯᱞᱟ ᱦᱩᱭᱩᱜᱼᱟ ᱢᱟᱨᱤᱱ ᱠᱚ ᱩᱱᱠᱩ ᱣᱟᱜ ᱫᱚ ᱧᱤᱫᱟᱹ ᱵᱮᱨᱟ ᱦᱩᱭᱩᱜᱼᱟ ᱟᱨ ᱟᱯᱮᱥᱮᱫ ᱫᱚ ᱚᱠᱟᱞᱮ ᱞᱮᱠᱟ ᱦᱩᱭᱩᱜᱼᱟ
ᱟᱞ ᱥᱮᱫ ᱦᱚᱸ ᱚᱱᱠᱟ ᱜᱮ ᱟᱫᱚ ᱱᱤᱛᱚᱜ ᱢᱟ ᱧᱮᱞᱚᱜ ᱠᱟᱱᱟ ᱡᱟᱹᱥᱛᱤ ᱠᱚᱸᱰᱮᱞ ᱧᱟᱯᱟᱢ ᱵᱟᱯᱞᱟᱜ ᱜᱮ ᱥᱟᱨ ᱥᱟᱹᱜᱩᱱ ᱵᱟᱯᱞᱟ ᱫᱚ ᱤᱱᱟᱹᱜ ᱴᱟᱜ ᱵᱟᱝ ᱧᱮᱞᱚᱜ ᱠᱟᱱᱟ ᱠᱤᱱᱛᱩ ᱧᱮᱞᱚᱜ ᱠᱟᱱ ᱨᱮᱦᱚᱸ ᱱᱤᱛᱚᱜ ᱡᱟᱦᱟᱸ ᱢᱟᱱᱮ ᱱᱤᱛᱚᱜ ᱫᱚ ᱡᱟᱹᱥᱛᱤ ᱯᱷᱳᱴᱳ ᱠᱚᱨᱮᱱᱟᱜ ᱤᱭᱟᱹ ᱠᱷᱟᱹᱛᱤᱨ ᱛᱤᱨ ᱥᱮ ᱪᱮᱫ ᱠᱷᱟᱹᱛᱤᱨ ᱱᱮᱛᱟᱨ ᱧᱤᱫᱟᱹ ᱵᱮᱞᱟ ᱠᱚ ᱵᱟᱯᱞᱟᱜ ᱠᱟᱱᱟ ᱟᱨ ᱢᱤᱢᱤᱫ ᱦᱚᱲ ᱜᱮ ᱢᱮᱱᱟᱜ ᱠᱚᱣᱟ ᱡᱟᱦᱟᱸᱭ ᱫᱚ ᱟᱵᱚᱣᱟᱜ ᱥᱮᱨᱣᱟ ᱞᱮᱠᱟᱛᱮ ᱥᱮᱛᱟᱜ ᱱᱚᱣᱟ ᱵᱷᱳᱨ ᱴᱟᱭᱤᱢ ᱡᱚᱠᱷᱚᱱ ᱵᱮᱲᱟᱭ ᱨᱟᱠᱟᱵ ᱟᱭ ᱯᱤᱨᱞ ᱯᱤᱨᱤᱞ ᱩᱱ ᱥᱚᱢᱚᱭ ᱠᱚ ᱵᱟᱯᱞᱟᱜᱼᱟ ᱠᱤᱱᱛᱩ ᱱᱚᱣᱟᱜᱮ ᱴᱷᱤᱠ ᱡᱮ ᱵᱮᱲᱟ ᱨᱟᱠᱟᱵ ᱚᱠᱛᱚ ᱜᱮ ᱥᱤᱧ ᱵᱮᱲᱟ ᱥᱟᱹᱠᱷᱤ ᱠᱟᱛᱮᱜ ᱵᱟᱯᱞᱟᱜ ᱜᱮ ᱵᱷᱟᱜᱤᱭᱟ
ᱦᱮᱸ
ᱟᱫᱚ ᱱᱤᱛᱚᱜ ᱫᱚ ᱟᱫᱚ ᱪᱮᱫ ᱠᱚ? ᱡᱚᱢ ᱵᱟᱲᱟ ᱠᱟᱛᱮᱮᱫ ᱚᱲᱟᱜ ᱦᱚᱲ ᱠᱚ ᱪᱮᱫ ᱠᱚᱠᱚ ᱪᱤᱠᱟᱹᱭᱮᱫᱟ?
ᱚᱲᱟᱜ ᱦᱚᱲ ᱠᱚ ᱢᱮᱱᱟᱜ ᱠᱚᱜᱮᱭᱟ ᱵᱟᱹᱫᱽ ᱠᱷᱮᱛ ᱦᱚᱸᱠᱚ ᱪᱟᱞᱟᱣ ᱠᱟᱱᱟ ᱠᱚ᱾
ᱟᱫᱚ ᱟᱯᱮ ᱥᱮᱫ ᱫᱚ ᱵᱟᱹᱫᱽ ᱠᱚᱨᱮ ᱦᱟᱹᱠᱩ ᱠᱚᱫᱚ ᱠᱚ ᱧᱟᱢᱚᱜ ᱜᱮᱭᱟ ᱥᱮ ᱵᱟᱝ ᱦᱟᱹᱠᱩ ᱠᱟᱴᱠᱚᱢ ᱠᱚ?
ᱦᱮᱸ ᱦᱮᱸ ᱫᱚᱢᱮ ᱧᱟᱢᱚᱜ ᱜᱮᱭᱟ ᱠᱚ ᱦᱟᱹᱠᱩ ᱠᱚ ᱠᱟᱴᱠᱚᱢ ᱠᱚ ᱧᱟᱢᱚᱜ ᱜᱮᱭᱟ ᱠᱚ ᱡᱷᱚᱛᱚ ᱜᱮ
ᱮᱸ ᱟᱫᱚ ᱜᱚᱸᱜᱷᱟ ᱠᱚᱯᱮ ᱞᱮᱴᱚ ᱵᱟᱲᱟ ᱠᱟᱜ ᱠᱚᱣᱟ ᱥᱮ ᱵᱟᱝ?
ᱦᱮᱸ ᱱᱤᱭᱟᱹ ᱵᱟᱨ ᱫᱚ ᱵᱟᱝᱜᱮ ᱞᱟᱦᱟ ᱵᱟᱨᱮ ᱞᱮᱴᱚ ᱟᱠᱟᱫ ᱠᱚᱣᱟ ᱟᱫᱚ ᱱᱚᱜᱼᱚᱭ ᱛᱚ ᱟᱣᱨᱤ ᱥᱟᱹᱨᱫᱤᱭᱮ ᱱᱚᱝᱠᱟ ᱫᱟᱜ ᱡᱟᱹᱲᱤ ᱢᱟ ᱩᱱᱟᱹᱜ ᱫᱚ ᱵᱟᱨ ᱯᱮ ᱫᱤᱱ ᱦᱩᱭ ᱠᱟᱱᱟ ᱟᱨ ᱵᱟᱨ ᱯᱮ ᱫᱤᱱ ᱫᱟᱜ ᱞᱮᱠᱷᱟᱱ ᱜᱮ ᱦᱟᱸᱜ ᱩᱱᱠᱩ ᱩᱰᱩᱠᱚᱜᱼᱟ ᱠᱚ᱾
ᱦᱮᱸ
ᱦᱮᱸ ᱟᱨ ᱟᱯᱮ ᱥᱮᱫ ᱫᱚ
ᱦᱮᱸ ᱟᱞᱮ ᱥᱮᱫ ᱦᱚᱸᱠᱚ ᱩᱰᱩᱠ ᱵᱟᱲᱟᱜ ᱜᱮᱭᱟ ᱦᱟᱹᱠᱩ ᱠᱚ ᱠᱟᱴᱠᱚᱢ ᱠᱚᱫᱚ ᱟᱫᱚ ᱜᱚᱸᱜᱷᱟ ᱠᱚ ᱟᱞᱮ ᱦᱚᱸᱞᱮ ᱞᱮᱴᱚ ᱵᱟᱲᱟ ᱟᱠᱟᱫ ᱠᱚᱣᱟ᱾ ᱵᱷᱟᱜᱮ ᱠᱚ ᱵᱩᱡᱷᱟᱹᱜᱼᱟ, ᱠᱟᱨᱚᱱ ᱟᱵᱚᱨᱮᱱ ᱡᱟᱦᱟᱸᱭ ᱯᱟᱹᱦᱤᱞ ᱦᱟᱯᱲᱟᱢ ᱠᱚᱠᱚ ᱛᱟᱦᱮᱸ ᱠᱟᱱᱟ᱾ ᱩᱱᱠᱩ ᱫᱚ ᱱᱚᱣᱟ ᱠᱚᱜᱮ ᱠᱚ ᱡᱚᱢ ᱵᱟᱝ ᱱᱚᱣᱟ ᱠᱚ ᱡᱚᱢ ᱟᱛᱮᱫ ᱦᱚᱭ ᱛᱚᱵᱮ ᱢᱟ ᱾
ᱦᱮᱸ ᱦᱮᱸ ᱟᱨ ᱟᱯᱮ ᱥᱮᱫ ᱫᱚ ᱮᱸᱜ ᱪᱮᱫ ᱪᱮᱫ ᱡᱚ ᱵᱤᱞᱤ ᱠᱚ ᱧᱟᱢᱚᱜ ᱜᱮᱭᱟ
ᱟᱞᱮ ᱥᱮᱫ ᱫᱚ ᱦᱮᱸ ᱵᱤᱨ ᱠᱚᱫᱚ ᱵᱟᱹᱱᱩᱜᱼᱟ ᱱᱚᱛᱮ ᱫᱚ ᱢᱮᱱᱠᱷᱟᱱ ᱡᱚ-ᱵᱤᱞᱤ ᱠᱚᱫᱚ ᱧᱟᱢᱚᱜ ᱜᱮᱭᱟ, ᱡᱮᱢᱚᱱ ᱩᱞ ᱠᱟᱱᱴᱷᱟᱲ, ᱟᱢᱲᱟ, ᱡᱚᱡᱚ ᱟᱫᱚ ᱚᱱᱟ ᱢᱟ ᱥᱮᱨᱢᱟᱟᱨ ᱨᱮ ᱢᱤᱫ ᱫᱷᱟᱣ ᱜᱮ ᱡᱚᱜ-ᱟ ᱥᱮ ᱟᱫᱚ᱾ ᱮᱸᱜ, ᱚᱠᱟ ᱥᱤᱡᱤᱱ ᱡᱚᱜᱼᱟ, ᱚᱱᱟ ᱥᱤᱡᱤᱱ ᱜᱮ ᱡᱚᱢ ᱫᱚ ᱞᱟᱹᱠᱛᱤ ᱜᱮ ᱠᱟᱱᱟ᱾
ᱦᱮᱸ
ᱟᱫᱚ ᱱᱤᱛᱚᱜ ᱫᱚ ᱠᱟᱱᱴᱷᱟᱲ ᱠᱚᱫᱚ ᱢᱮᱱᱛᱮ ᱱᱤᱛᱚᱜ ᱢᱟ ᱵᱤᱞᱤᱜ ᱠᱟᱱᱟ ᱟᱫᱚ ᱡᱚᱢ ᱵᱟᱲᱟᱭᱮᱫᱟᱯᱮ ᱥᱮ ᱵᱟᱝᱟ
ᱦᱮᱸ ᱠᱟᱱᱴᱷᱟᱲ ᱠᱚᱫᱚ ᱡᱚᱢ ᱵᱟᱲᱟ ᱦᱩᱭᱩᱜ ᱠᱟᱱ ᱜᱮᱭᱟ ᱮᱸᱜ ᱢᱤᱫ ᱵᱟᱨ ᱜᱮ ᱢᱮᱱᱟᱜᱼᱟ, ᱩᱱᱟᱹᱜ ᱫᱚ ᱵᱟᱝ᱾
ᱟᱨ ᱟᱥᱟᱲ ᱵᱚᱸᱜᱟ, ᱦᱮᱸ
ᱟᱨ ᱞᱟᱹᱭᱫᱟᱹᱧ ᱡᱮ ᱡᱚ-ᱵᱤᱞᱤ ᱢᱟ ᱡᱚ-ᱵᱤᱞᱤ ᱫᱟᱨᱮ ᱢᱟ ᱫᱚᱢᱮ ᱢᱮᱱᱟᱜᱼᱟ, ᱠᱩᱫ ᱠᱚ᱾ ᱩᱞ ᱠᱚ
ᱦᱮᱸ ᱢᱮᱱᱟᱜ ᱫᱚ ᱢᱮᱱᱟᱜ ᱜᱮᱭᱟ ᱪᱮᱫ ᱠᱚ ᱫᱟᱨᱮ ᱢᱮᱱᱟᱜᱼᱟ ᱟᱯᱮ ᱥᱮᱫ ᱫᱚ?
ᱟᱞᱮ ᱥᱮᱫ ᱫᱚ ᱡᱟᱹᱥᱛᱤ ᱠᱟᱭ ᱛᱮ ᱥᱟᱨᱡᱚᱢ ᱫᱟᱨᱮ ᱢᱮᱱᱟᱜᱼᱟ, ᱥᱟᱨᱡᱚᱢ ᱫᱟᱨᱮ ᱢᱮᱱᱟᱜᱼᱟ᱾ ᱠᱩᱫᱽ ᱫᱟᱨᱤ ᱟᱨ
ᱯᱚᱴᱟᱥ ᱥᱮ ᱪᱮᱫ ᱠᱚ ᱞᱟᱹᱭ ᱫᱚ ᱦᱳᱭ ᱚᱱᱟ ᱫᱟᱨᱮ ᱠᱚ ᱢᱮᱱᱟᱜᱼᱟ ᱵᱮᱥᱤ ᱠᱟᱛᱮᱫ ᱥᱟᱨᱡᱚᱢ ᱫᱟᱨᱮ ᱜᱮ ᱢᱮᱱᱟᱜᱼᱟ ᱥᱩᱨ ᱥᱩᱯᱩᱨ ᱠᱚᱨᱮ ᱫᱚᱢᱮ ᱵᱤᱨ